ᱦᱮᱞᱳ, ᱦᱮᱸ ᱜᱚᱢᱠᱮ ᱟᱸᱡᱚᱢ ᱫᱟᱵᱤᱱ?
ᱦᱳᱭ ᱟᱸᱡᱚᱢ ᱧᱟᱢᱚᱜ ᱠᱟᱱᱟ᱾
ᱦᱳᱭ ᱜᱚᱝᱠᱮ᱾
ᱫᱤᱭᱮ ᱦᱚᱭ, ᱩᱸ ᱡᱚᱦᱟᱨ ᱡᱚᱦᱟᱨ᱾ ᱢᱟ ᱛᱚᱵᱮ ᱞᱟᱹᱭ ᱢᱮ ᱚᱠᱟ ᱥᱟᱛᱟᱢ ᱱᱤᱭᱮ ᱞᱟᱝ ᱜᱟᱞᱢᱟᱨᱟᱜᱼᱟ?
ᱦᱩᱞ ᱢᱟᱦᱟᱦᱟ ᱢᱟ ᱦᱚᱞᱟ ᱯᱟᱨᱚᱢ ᱮᱱᱟ, ᱦᱩᱞ ᱢᱟᱦᱟ ᱞᱤᱭᱮ ᱛᱟᱦᱚᱞᱮ ᱞᱟᱹᱭ ᱵᱤᱱ ᱪᱮᱫ ᱠᱚᱯᱮ ᱪᱤᱠᱟᱹ ᱪᱮᱫ ᱵᱟᱲᱟ ᱠᱮᱫᱟ?
ᱦᱳᱭ ᱦᱳᱭ᱾ ᱦᱩᱞ ᱢᱟᱦᱟ ᱫᱚ ᱦᱩᱭ ᱱᱟ ᱟᱞᱮ ᱥᱮ ᱦᱚᱸ, ᱟᱞᱮ ᱦᱚᱸᱞᱮ ᱦᱩᱭ ᱦᱚᱪᱚ ᱠᱮᱫ ᱜᱮᱭᱟ᱾
ᱦᱳᱭ᱾
ᱚᱝᱠᱟ ᱫᱤᱱ ᱢᱟᱱ ᱥᱮᱫ ᱥᱮᱛᱟᱜ ᱥᱮᱫ ᱫᱚ ᱯᱩᱡᱟᱹ ᱵᱟᱲᱟ ᱦᱩᱭᱱᱟ, ᱤᱱᱟᱹ ᱛᱟᱭᱚᱢ ᱮᱸ ᱩᱱᱠᱩ ᱢᱟᱹᱭ ᱵᱟᱹᱵᱩ ᱛᱟᱠᱚ ᱞᱟᱹᱜᱤᱫ ᱛᱷᱚᱲᱟ ᱚᱝᱠᱟ ᱠᱨᱤᱭᱟ ᱯᱨᱚᱛᱤ ᱡᱳᱜᱤᱛᱟ ᱠᱚ ᱞᱮ ᱫᱚᱦᱚ ᱠᱟᱫ ᱛᱟᱦᱮᱸᱱᱟ᱾ ᱜᱚᱜᱚ ᱛᱟᱠᱚ ᱞᱟᱹᱜᱤᱫ ᱫᱚ ᱯᱟᱛᱲᱟ ᱯᱟᱹᱴᱤ ᱴᱷᱤᱞᱤ ᱮᱸ ᱴᱷᱤᱞᱤ ᱫᱤᱯᱤᱞ᱾ ᱛᱟᱨᱯᱚᱨᱮ ᱟᱨᱚ ᱢᱟᱱᱮ ᱥᱮᱨᱮᱧ ᱠᱚ, ᱛᱟᱨ ᱯᱚᱨᱮ ᱟᱨ ᱠᱚᱲᱟ ᱠᱚ ᱞᱟᱹᱜᱤᱫ ᱫᱚ ᱛᱟᱦᱮᱸ ᱠᱟᱱᱟ ᱵᱟᱵᱮᱨ ᱚᱨ ᱩᱸ ᱛᱤᱨᱭᱳ ᱚᱨᱚᱝ
ᱱᱟᱯᱟᱭ ᱢᱟ ᱦᱚᱸᱜ ᱱᱟ ᱛᱤᱨᱭᱚ ᱚᱨᱚᱝ ᱛᱤᱨᱭᱳ ᱚᱨᱚᱝ ᱫᱚ ᱱᱚᱣᱟ ᱴᱟᱜ ᱫᱚ ᱟᱹᱞᱤᱧ ᱫᱚ ᱵᱟᱞᱤᱧ ᱧᱮᱞ ᱠᱟᱫᱟ, ᱢᱟᱱᱮ ᱱᱟᱯᱟᱭ ᱜᱮ ᱱᱟᱯᱟᱭ ᱛᱮ ᱵᱩᱡ ᱠᱟᱛᱮ ᱞᱤᱧ ᱟᱸᱡᱚᱢ ᱠᱮᱫᱟ᱾
ᱦᱳᱭ ᱦᱳᱭ ᱟᱨᱚ ᱛᱟᱦᱮᱸ ᱠᱟᱱ ᱜᱮᱭᱟ ᱟᱫᱚ ᱦᱚᱞᱟ ᱱᱚᱜ ᱛᱷᱚᱲᱟ ᱮᱸᱜ ᱩᱸ ᱴᱟᱭᱤᱢ ᱵᱟᱝ ᱠᱷᱟᱹᱛᱤᱨ ᱛᱮ ᱟᱫᱚ ᱵᱟᱞᱮ ᱠᱚᱨᱟᱣ ᱪᱟᱵᱟ ᱫᱟᱲᱮᱣᱟᱫᱟ ᱡᱚᱛᱚ ᱤᱭᱟᱹ ᱠᱚᱫᱚ ᱟᱨ ᱢᱤᱭᱡᱤᱠᱮᱞ ᱪᱮᱭᱟᱨ ᱠᱩ ᱛᱟᱦᱮᱸ ᱠᱟᱱᱟ, ᱟᱨ ᱠᱩᱫᱩᱢ ᱠᱚ ᱛᱟᱦᱮᱸ ᱠᱟᱱᱟ ᱟᱨᱚ ᱛᱟᱦᱮᱸ ᱠᱟᱱᱟ ᱟᱭᱢᱟ ᱠᱤᱪᱷᱩ ᱜᱮ᱾ ᱛᱚ ᱥᱩᱚᱢᱚᱭ ᱵᱟᱝ ᱠᱷᱟᱹᱛᱤᱨ ᱛᱮ ᱠᱤᱪᱷᱩ ᱡᱤᱱᱤᱥ ᱫᱚ ᱵᱟᱞᱮ ᱠᱚᱨᱟᱣ ᱫᱟᱲᱮ ᱭᱟᱫᱟ ᱠᱟᱨᱚᱱ ᱞᱮᱴ ᱛᱮ ᱛᱷᱚᱲᱟ ᱮᱦᱚᱵ ᱮᱱ ᱛᱟᱞᱮᱭᱟ᱾ ᱛᱷᱚᱲᱟ ᱵᱟᱠᱚ ᱡᱟᱨᱣᱟ ᱦᱩᱭ ᱞᱮᱱᱟ ᱛᱟᱲᱟ ᱛᱟᱲᱤ ᱦᱚᱲ ᱠᱩ᱾ ᱛᱚ ᱛᱷᱚᱲᱟ ᱞᱮᱴ ᱧᱚᱜ ᱛᱮ ᱟᱫᱚ ᱪᱮᱫᱟᱜ ᱡᱮ ᱟᱫᱚ ᱢᱟᱭᱟᱢ ᱤᱭᱟᱹ ᱛᱟᱦᱮᱸ ᱠᱟᱱ ᱛᱟᱞᱮᱭᱟ ᱟᱨᱠᱤ ᱨᱚᱠᱛᱚᱫᱟᱱ ᱥᱤᱵᱤᱨ ᱛᱟᱦᱮᱸ ᱠᱟᱱ ᱛᱟᱞᱮᱭᱟ᱾ ᱥᱮᱛᱟᱜ ᱥᱮᱫ ᱫᱚ ᱟᱫᱚ ᱚᱰᱮᱜᱮ ᱟᱹᱰᱤ ᱴᱟᱭᱤᱢ ᱮ ᱡᱚᱢ ᱠᱮᱫᱟ ᱟᱹᱰᱤ ᱜᱷᱟᱹᱲᱤᱡ᱾ ᱢᱚᱴᱟ ᱢᱩᱴᱤ ᱚᱱᱟ ᱠᱷᱟᱹᱛᱤᱨ ᱛᱮ ᱛᱷᱚᱲᱟ ᱞᱮᱹᱴ ᱧᱚᱜ ᱱᱟ᱾
ᱜᱚᱝᱠᱮ ᱛᱟᱦᱞᱮ ᱟᱵᱤᱱ ᱦᱚᱸ ᱢᱟᱭᱟᱢ ᱠᱚᱵᱤᱱ ᱮᱢ ᱠᱮᱫᱟ?
ᱵᱟᱝ ᱤᱧ ᱫᱚ ᱛᱷᱚᱲᱟ ᱥᱚᱨᱤᱨ ᱫᱩᱨᱵᱚᱞ ᱜᱮ ᱛᱟᱦᱮᱸ ᱠᱟᱱ ᱛᱤᱧᱟᱹ ᱥᱮ, ᱮᱠᱷᱚᱱᱚ ᱫᱩᱨᱵᱚᱞ ᱜᱮ ᱛᱤᱧᱟ ᱚᱱᱟ ᱠᱷᱟᱹᱛᱤᱨ ᱛᱮ ᱤᱧ ᱫᱚ ᱵᱟᱹᱧ ᱮᱢ ᱞᱮᱫᱟ᱾ ᱫᱤᱭᱮ ᱟᱯᱮ ᱜᱮ ᱪᱮᱫ ᱞᱮᱠᱟ ᱯᱮ ᱠᱚᱨᱟᱣ ᱠᱮᱫᱟ ᱟᱯᱮ?
ᱟᱞᱮ ᱦᱚᱸ ᱜᱚᱝᱠᱮ ᱟᱞᱮ ᱫᱚ ᱦᱩᱰᱤᱧ ᱛᱮᱜᱮ ᱞᱮ ᱯᱟᱨᱚᱢ ᱠᱮᱫᱟ ᱞᱮ ᱟᱫᱚ ᱦᱚᱞᱟ ᱢᱟ ᱫᱟᱜ ᱠᱚ ᱟᱹᱰᱤ ᱜᱮ ᱡᱚᱨᱚ ᱭᱮᱫ ᱛᱟᱦᱮᱸᱫ ᱟ ᱥᱮᱛᱟᱜ ᱠᱷᱚᱱ ᱜᱮ ᱱᱚᱛᱮ ᱫᱚ᱾ ᱟᱫᱚ ᱚᱱᱮ ᱯᱩᱡᱟᱹ ᱵᱟᱲᱟ ᱠᱟᱛᱮᱫ ᱜᱮ ᱟᱫᱚ ᱠᱮᱞᱟᱵ ᱨᱮᱠᱚ ᱡᱟᱭᱨᱟ ᱞᱮᱱᱟ ᱚᱱᱟ ᱩᱸᱜ ᱠᱚᱛᱮᱠ ᱦᱚᱲ ᱢᱟᱨᱟᱝ ᱦᱚᱲ ᱠᱚ ᱠᱟᱹᱴᱤᱡ ᱦᱚᱲ ᱫᱚ ᱵᱟᱨ ᱢᱚᱪᱟ ᱛᱮ ᱠᱚ ᱞᱟᱹᱭ ᱠᱮᱫᱟ ᱠᱚ, ᱞᱟᱹᱭ ᱵᱟᱲᱟ ᱠᱟᱛᱮᱫ ᱟᱸᱵᱮ ᱜᱮ ᱟᱡᱚ ᱠᱷᱤᱪᱩᱲᱤ ᱞᱮ ᱠᱚᱨᱟᱣ ᱞᱮᱫᱼᱟ ᱡᱚᱛᱚᱣᱟᱜ ᱥᱟᱱᱟᱢ ᱠᱚ ᱟᱹᱛᱩ ᱫᱤᱥᱚᱢ ᱦᱚᱲ ᱞᱟᱹᱜᱤᱫ, ᱱᱚᱜ-ᱚᱱᱟ ᱠᱚᱜᱮ ᱡᱚᱢ ᱵᱟᱲᱟ ᱛᱮ ᱜᱮ ᱪᱟᱵᱟ ᱠᱮᱫᱟᱞᱮ ᱢᱩᱪᱟᱹᱫ ᱠᱮᱫᱟᱞᱮ ᱟᱨᱠᱤ, ᱟᱫᱚ ᱪᱮᱫ ᱦᱚᱸ ᱵᱟᱞᱮ ᱫᱚᱦᱚ ᱟᱠᱟᱫᱟ ᱚᱱᱠᱟ ᱫᱚ ᱾
ᱦᱩᱸ ᱟᱞᱮ ᱦᱚᱸ ᱛᱷᱚᱲᱟ ᱡᱚᱢ ᱧᱩ ᱨᱮ ᱵᱮᱵᱚᱥᱛᱷᱟ ᱫᱚ ᱛᱟᱦᱮᱸ ᱞᱮᱱ ᱛᱟᱞᱮ ᱜᱮᱭᱟ ᱵᱟᱠᱷᱟᱱ ᱵᱚᱞᱮ ᱡᱮᱦᱮᱛᱩ ᱴᱤᱯᱷᱤᱱ ᱛᱟᱦᱮᱸ ᱠᱟᱱ ᱛᱟᱠᱩᱣᱟ ᱩᱱᱠᱩ ᱡᱟᱦᱟᱸᱭ ᱢᱟᱭᱟᱝ ᱠᱚ ᱮᱢᱮᱫ ᱠᱟᱱ ᱛᱟᱦᱮᱱᱟ ᱩᱱᱠᱩ ᱾ ᱟᱨ ᱡᱷᱚᱛᱚ ᱦᱚᱲ ᱞᱟᱜᱤᱫ ᱴᱤᱯᱷᱤᱱ ᱛᱟᱦᱮᱸ ᱠᱟᱱᱟ ᱚᱱᱟ ᱪᱷᱟᱰᱟ ᱠᱟᱛᱮᱫ ᱫᱟᱠᱟ ᱡᱚᱢ ᱨᱮᱭᱟᱜ ᱵᱮᱵᱚᱥᱛᱟ ᱦᱚ ᱛᱟᱦᱮᱸ ᱠᱟᱱᱟ ᱾ ᱟᱫᱚ ᱚᱱᱮ ᱚᱱᱠᱟ ᱟᱞᱮ ᱱᱚᱣᱟ ᱫᱚ ᱯᱨᱚᱛᱤ ᱵᱚᱪᱷᱚᱨ ᱜᱮᱞᱮ ᱠᱚᱨᱟᱣ ᱦᱚᱪᱚᱭᱟ ᱱᱤᱝᱠᱟ ᱜᱤ, ᱟᱫᱚ ᱟᱫᱚ ᱜᱮᱞᱮ ᱠᱚᱨᱟᱣ ᱦᱚᱪᱚᱭᱟ ᱛᱚ ᱯᱷᱟᱱᱰ ᱠᱚ ᱦᱚᱸ ᱢᱚᱴᱟ ᱢᱩᱴᱤ ᱢᱮᱱᱟᱜ ᱠᱟᱜ ᱜᱮᱭᱟ᱾ ᱩᱸ ᱢᱮᱱᱫᱚ ᱚᱱᱠᱟ ᱠᱟᱞᱮᱠᱥᱮᱱ ᱞᱮ ᱛᱩᱞᱟᱹᱣᱟ ᱟᱞᱮ ᱢᱚᱫ ᱨᱮᱜᱮ ᱡᱟᱦᱟᱸᱭ ᱠᱚ ᱪᱟᱹᱠᱨᱤᱜ ᱠᱟᱱᱟ ᱩᱱᱠᱩ ᱢᱤᱫᱴᱮᱱ ᱠᱟᱞᱮᱠᱥᱮᱱ ᱩᱱᱠᱩ ᱠᱚ ᱮᱢᱚᱜᱼᱟ ᱛᱷᱚᱲᱟ᱾ ᱦᱚᱸᱜ-ᱚ ᱱᱚᱝᱠᱟ ᱟᱹᱛᱩ ᱟᱹᱛᱩ ᱟᱹᱛᱩ ᱨᱮ ᱢᱟᱱᱮ ᱟᱹᱛᱩ ᱨᱮᱜᱮ ᱟᱨᱠᱤ᱾
ᱦᱳᱭ᱾
ᱮᱢᱱᱤ ᱠᱳᱱᱚ ᱤᱭᱟᱹ ᱠᱷᱚᱡ ᱫᱚ ᱵᱟᱞᱮ ᱦᱟᱛᱟᱣᱟ, ᱢᱟᱱᱮ ᱱᱮᱛᱟ ᱠᱷᱚᱡ ᱥᱮ ᱯᱚᱞᱤᱴᱤᱠᱮᱞ ᱞᱤᱰᱟᱨ ᱴᱷᱮᱡ ᱠᱷᱚᱡ ᱫᱚ ᱵᱟᱞᱮ ᱦᱟᱛᱟᱣ ᱵᱟᱲᱟᱭᱟ ᱪᱮᱫ ᱦᱚ ᱾ ᱪᱮᱫᱠᱟ ᱡᱮ ᱱᱚᱣᱟ ᱠᱚ ᱦᱟᱛᱟᱣ ᱞᱮᱠᱷᱟᱡ ᱩᱱᱠᱩ ᱟᱠᱚᱣᱟᱜ ᱵᱷᱟᱥᱚᱱ ᱜᱮᱠᱚ ᱮᱢ ᱠᱚ ᱞᱟᱜᱟᱜᱼᱟ, ᱛᱚ ᱚᱱᱟ ᱠᱷᱟᱹᱛᱤᱨ ᱛᱮ ᱩᱸ ᱵᱟᱞᱮ ᱱᱩᱠᱩ ᱥᱟᱛᱮᱜ ᱫᱚ ᱵᱟᱞᱮ ᱡᱩᱠᱛᱚ ᱵᱟᱞᱮ ᱛᱟᱦᱮᱱᱟ᱾ ᱩᱸ ᱛᱟᱦᱚᱞᱮ ᱦᱚᱞᱟᱱᱚᱜ ᱦᱚᱭ ᱛᱚ ᱦᱚᱞᱟᱱᱚᱜ ᱫᱚ ᱟᱯᱮ ᱥᱮᱫ ᱫᱟᱜ ᱞᱮᱫᱟ ᱥᱮ ᱵᱟᱝ?
ᱦᱳᱭ ᱥᱮᱛᱟᱜ ᱠᱷᱚᱱ ᱜᱮ ᱟᱫᱚ ᱫᱟᱜ ᱡᱟᱹᱲᱤ ᱵᱷᱟᱜᱤ ᱜᱮ ᱦᱩᱰᱩᱨ ᱵᱤᱡᱽᱞᱤ ᱫᱟᱜ ᱵᱟᱲᱟ ᱠᱮᱫᱟ ᱦᱚᱞᱟ᱾
ᱚ ᱦᱚᱞᱟᱱᱚᱜ ᱟᱞᱮ ᱥᱮᱫ ᱵᱟᱭ ᱫᱟ ᱵᱟᱭ ᱫᱟᱜ
ᱚ ᱟᱞᱮ ᱥᱮᱫ ᱫᱚ ᱵᱟᱭ ᱫᱟᱜ ᱞᱮᱜ ᱛᱮ ᱦᱚᱞᱟᱱᱚᱜ ᱫᱚ ᱴᱷᱤᱠ ᱴᱷᱟᱠ ᱞᱮ ᱤᱭᱟᱹ ᱠᱮᱫᱟ ᱟᱫᱚ ᱛᱷᱚᱲᱟ ᱚᱱᱠᱟ ᱢᱚᱴᱟᱢᱩᱴᱤ ᱧᱤᱫᱟᱹ ᱫᱚᱥᱴᱟ ᱵᱟᱨᱚᱴᱟ ᱥᱮᱜ ᱛᱷᱚᱲᱟ ᱫᱟᱜ ᱮᱫ ᱠᱟᱱ ᱛᱟᱦᱮᱱᱟ, ᱚᱲᱟᱜ ᱛᱮ ᱚᱲᱟᱜ ᱥᱮᱫ ᱨᱩᱣᱟᱹᱲᱚᱜ ᱛᱮ ᱛᱷᱚᱲᱟ ᱚᱥᱩᱵᱤᱫᱷᱟ ᱦᱩᱭ ᱞᱮᱱᱟ᱾ ᱡᱟᱭᱦᱳᱠ ᱚᱱᱟ ᱫᱚ ᱴᱷᱤᱠ ᱜᱮᱭᱟ ᱫᱤᱱ ᱢᱟᱱ ᱫᱚ ᱵᱟᱭ ᱫᱟᱜ ᱞᱮᱫ ᱛᱮ ᱟᱨ ᱛᱷᱚᱲᱟ ᱨᱤᱢᱤᱞ ᱨᱤᱢᱤᱞ ᱛᱟᱦᱮᱸ ᱠᱟᱱᱟ, ᱟᱨ ᱟᱵᱚᱦᱟᱣᱟ ᱠᱚ ᱵᱷᱟᱹᱜᱤ ᱛᱟᱦᱮᱸ ᱠᱟᱱᱟ᱾ ᱮᱸ ᱠᱨᱤᱭᱟ ᱯᱨᱚᱛᱤᱡᱩᱜᱤᱛᱟ ᱥᱯᱳᱨᱴᱥ ᱠᱚᱦᱚᱸ ᱵᱷᱟᱹᱜᱤ ᱴᱷᱤᱠ ᱴᱷᱟᱠ ᱦᱩᱭᱮᱱᱟ ᱾ ᱟ ᱦᱳᱭ ᱟ ᱚᱱᱟᱜᱮ ᱟᱨ ᱠᱷᱚᱨᱪᱟ ᱦᱚᱸ ᱵᱷᱟᱹᱜᱤ ᱜᱮ ᱠᱷᱚᱨᱪᱟᱜᱼᱟ ᱥᱟᱵ ᱠᱟᱜ ᱢᱮ ᱩᱸ ᱡᱚᱛᱚ ᱦᱚᱲ ᱯᱟᱹᱧᱪᱤ ᱞᱮ ᱮᱢ ᱠᱟᱫ ᱠᱚᱣᱟ, ᱯᱟᱹᱧᱪᱤ ᱜᱚᱜᱚ ᱛᱟᱠᱚ ᱞᱟᱹᱜᱤᱫ ᱫᱚ ᱚᱱᱠᱟ ᱡᱟᱦᱟᱸ ᱯᱟᱹᱧᱪᱤ ᱥᱟᱹᱲᱤ ᱛᱚ ᱦᱚᱭ ᱦᱚᱭ ᱠᱷᱚᱨᱪᱟ ᱦᱚᱸ ᱵᱷᱟᱜᱤ ᱜᱮ ᱢᱮᱱᱟᱜ ᱠᱟᱫᱟ ᱛᱟᱯᱚᱨᱮ ᱡᱚᱢ ᱧᱩ ᱨᱮᱱᱟᱜ ᱵᱮᱯᱟᱨ ᱾
ᱦᱚ ᱱᱟᱯᱟᱭ ᱟᱹᱰᱤ ᱠᱤᱪᱷᱩ ᱞᱤᱧ ᱟᱸᱡᱚᱢ ᱵᱟᱲᱟ ᱠᱮᱫᱟ ᱚᱱᱟ ᱵᱷᱟᱜᱤ ᱜᱮ ᱱᱚᱣᱟ ᱠᱚᱫᱚ ᱠᱷᱚᱨᱪᱟ ᱫᱚ ᱠᱷᱚ ᱪᱟᱜ ᱜᱮᱭᱟ ᱱᱚᱝᱠᱟ ᱩᱱ ᱢᱟᱨᱟᱝ ᱤᱭᱟᱹ ᱠᱚ ᱞᱟᱹᱜᱤᱫ ᱫᱚ᱾
ᱮ ᱥᱟᱵ ᱠᱟᱜ ᱢᱮ ᱱᱚᱨᱢᱮᱞ ᱢᱤᱫ ᱴᱮᱱ ᱱᱚᱨᱢᱮᱞ ᱢᱤᱫᱴᱮᱱ ᱫᱷᱩᱛᱤ ᱦᱚᱸ ᱥᱟᱵ ᱢᱮ ᱚᱱᱟ ᱛᱤᱱᱥᱚ ᱴᱟᱠᱟ ᱵᱟᱢ ᱧᱟᱢᱟ ᱾ ᱛᱤᱱᱥᱚ ᱴᱤ ᱟᱢ ᱦᱳᱞᱥᱮᱞ ᱨᱮᱢ ᱦᱟᱛᱟᱣᱮᱫ ᱠᱟᱱ ᱛᱟᱦᱮᱸᱫ ᱛᱮ ᱟᱲᱟᱭᱥᱚ ᱴᱟᱠᱟ ᱛᱮ, ᱠᱤᱱᱛᱩ ᱯᱟᱹᱧᱪᱤ ᱥᱟᱹᱲᱤ ᱫᱚ ᱢᱤᱫᱴᱮᱱ ᱫᱚ ᱢᱳᱴᱮ ᱯᱟᱸᱪᱥᱚ ᱴᱟᱠᱟ ᱱᱤᱪᱮ ᱫᱚ ᱵᱟᱢ ᱧᱟᱢᱟ᱾
ᱦᱩᱸ ᱦᱩᱸ᱾
ᱱᱚᱝᱠᱟ ᱠᱟᱛᱮ ᱟᱨᱠᱤ ᱱᱚᱣᱟ ᱵᱷᱟᱜᱤ ᱜᱮ ᱠᱷᱚᱨᱪᱟᱭᱮᱱᱟ᱾ ᱥᱮᱴᱮᱨ ᱴᱮᱵ ᱛᱮ ᱟᱭᱢᱟ ᱢᱟᱱᱮ ᱥᱟᱵ ᱠᱟᱜ ᱢᱮ ᱾ ᱮ ᱚᱱᱠᱟ ᱯᱟᱸᱪᱥᱚ ᱪᱮᱛᱟᱱ ᱦᱚᱲ ᱫᱚᱠᱚ ᱥᱮᱴᱮᱨ ᱞᱮᱱ ᱜᱮᱭᱟ ᱾
ᱚ
ᱦᱚᱭ ᱦᱚᱭ ᱾ ᱟᱪᱪᱷᱟ ᱡᱮᱦᱮᱛᱩ ᱯᱨᱚᱪᱟᱨ ᱠᱚ ᱛᱷᱚᱲᱟ ᱠᱚᱢ ᱧᱚᱜ ᱜᱮ ᱛᱟᱦᱮᱸ ᱦᱩᱭ ᱞᱮᱱᱟ ᱥᱮ ᱵᱟᱝ ᱯᱨᱚᱪᱟᱨ ᱦᱩᱭ ᱞᱮᱱᱟ ᱾ ᱴᱷᱤᱠ ᱴᱷᱟᱠ ᱟᱨᱼᱼ ᱚᱱᱟ ᱠᱷᱟᱹᱛᱤᱨ ᱛᱮ ᱛᱷᱚᱲᱟ, ᱟᱫᱚ ᱱᱤᱭᱟᱹ ᱫᱤᱱ ᱫᱚ ᱟᱭᱢᱟ ᱡᱟᱭᱜᱟ ᱨᱮᱠᱚ ᱦᱩᱞ, ᱦᱩᱞ ᱢᱟᱦᱟ ᱠᱚ ᱦᱩᱭ ᱚᱪᱚᱭᱮᱫᱟ ᱛᱚ ᱾
ᱦᱳᱭ ᱦᱳᱭ ᱟᱫᱚ ᱫᱤᱱ ᱡᱚᱛᱚ ᱪᱟᱞᱟᱜ ᱠᱟᱱᱟ ᱡᱷᱚᱛᱚ ᱡᱟᱭᱜᱟ ᱨᱮᱜᱮ ᱠᱚ ᱟᱫᱚ ᱥᱮᱬᱟ ᱠᱟᱛᱮ ᱠᱚᱼᱼ ᱱᱚᱣᱟ ᱟᱵᱚᱼᱼ ᱦᱩᱞ ᱢᱟᱦᱟ ᱠᱚ ᱤᱭᱟᱹ ᱯᱟᱨᱚᱢ ᱫᱟᱠᱚ ᱟᱨᱠᱤ ᱾ ᱛᱚ ᱜᱚᱝᱠᱮ ᱛᱟᱦᱚᱞᱮ ᱱᱟᱯᱟᱭ ᱵᱟᱲᱟ ᱛᱮᱜᱮ ᱛᱚ ᱯᱟᱨᱚᱢ ᱟᱠᱟᱱᱟ ᱦᱚᱞᱟ
ᱦᱮᱸ ᱱᱟᱯᱟᱭ ᱜᱮ ᱦᱩᱭ ᱠᱟᱱᱟ ᱾ ᱠᱳᱱᱳ ᱠᱳᱱᱳ ᱨᱚᱠᱚᱢ ᱥᱚᱢᱚᱥᱥᱟ ᱦᱚᱸ ᱵᱟᱝ ᱦᱩᱭ ᱟᱠᱟᱱᱟ ᱴᱷᱤᱠ ᱴᱷᱟᱠ ᱜᱮ ᱦᱩᱭ ᱟᱠᱟᱱᱟ ᱾
ᱚ, ᱛᱟᱦᱞᱮ ᱜᱚᱝᱠᱮ ᱛᱮᱦᱮᱧ ᱫᱚ ᱫᱟᱜ ᱫᱟᱜ ᱠᱚ ᱡᱚᱨᱚᱭ ᱫᱟᱭ ᱪᱮᱛᱟ ᱛᱮᱦᱮᱧ ᱫᱚ ᱾
ᱤᱧ ᱫᱚ ᱫᱟᱜ ᱫᱚ ᱵᱟᱭ ᱡᱚᱨᱚᱣᱟ ᱠᱟᱫᱟ ᱮᱠᱷᱚᱱ ᱫᱚ ᱨᱤᱢᱤᱞ ᱫᱚ ᱨᱤᱢᱤᱞ ᱠᱟᱜ ᱜᱮᱭᱟ ᱛᱷᱚᱲᱟ ᱛᱷᱚᱲᱟ ᱫᱚ ᱾ ᱟ ᱵᱚᱨᱥᱟ ᱠᱟᱞ ᱠᱟᱱᱟ ᱛᱚ ᱨᱤᱢᱤᱞ ᱫᱚ ᱯᱨᱚᱛ ᱨᱤᱢᱤᱞᱟ ᱫᱟᱠ ᱯᱨᱟᱭ ᱡᱟᱦᱟᱸᱨᱮ ᱫᱟᱜ ᱨᱤᱢᱤᱞ ᱞᱮ ᱛᱤᱸᱜᱩᱭᱟ ᱚᱸᱰᱮᱜᱮ ᱫᱟᱠᱟ ᱛᱚ, ᱛᱚ ᱾ ᱱᱤᱛᱚᱜ ᱫᱚ ᱟᱵᱽᱦᱟᱣᱟ ᱫᱚ ᱴᱷᱟᱱᱰᱟ ᱜᱮ ᱢᱮᱱᱟᱜ ᱠᱟᱫᱟ, ᱨᱤᱢᱤᱞᱼᱼ ᱠᱟᱫᱟᱭ ᱵᱟᱭ ᱫᱟᱜ ᱫᱟ ᱮᱠᱷᱚᱱ ᱫᱚ, ᱟᱯᱮᱥᱮᱫ ᱜᱮ ᱪᱮᱫ ᱞᱮᱠᱟ?
ᱟᱞᱮ ᱥᱮᱫ ᱫᱚ ᱮᱱᱟᱝ ᱠᱷᱚᱱ ᱜᱮ ᱫᱟᱜ ᱮ ᱟᱨᱟᱢᱵᱚ ᱠᱟᱫᱟ ᱮᱠᱷᱱᱚ ᱾ ᱫᱟᱜ ᱫᱚ ᱡᱚᱨᱚᱭᱮᱫ ᱜᱮᱭᱟ ᱟᱨᱠᱤ ᱾ ᱨᱳᱰ ᱚᱰᱚ ᱰᱳ ᱚᱰᱳᱠ ᱞᱮᱱᱟᱞᱤᱧ ᱟᱞᱤᱧ ᱦᱚᱸ ᱦᱮᱼᱼ ᱠᱮᱥ, ᱡᱟᱭᱜᱟ ᱞᱤᱧ ᱪᱟᱞᱟᱣ ᱞᱮᱱᱟ ᱟᱫᱚ ᱞᱚᱦᱚᱫ ᱞᱚᱦᱚᱫ ᱛᱮᱜᱮ ᱚᱲᱟᱜ ᱞᱤᱧ ᱨᱩᱣᱟᱹᱲ ᱮᱱᱟ ᱛᱮᱦᱮᱧ ᱾ ᱱᱚᱸᱜᱼᱚᱭ ᱱᱤᱛᱚᱜ ᱜᱤᱛᱤᱡ ᱵᱟᱲᱟ ᱦᱩᱭ ᱠᱟᱱᱟ, ᱚᱱᱟ ᱠᱷᱟᱹᱛᱤᱨ ᱛᱮ ᱟᱫᱚ ᱨᱟᱵᱟᱝ ᱠᱟᱱᱟ ᱾ ᱯᱷᱮᱱ, ᱯᱷᱮᱱ ᱠᱚᱦᱚᱸ ᱞᱚ ᱟᱠᱟᱱ ᱛᱟᱞᱤᱧᱟ ᱛᱮᱦᱤᱧ ᱫᱚ ᱵᱤᱡᱽᱞᱤ ᱨᱮᱭᱼᱼ ᱛᱮ ᱵᱤᱡᱽᱞᱤ ᱠᱷᱟᱹᱛᱤᱨ, ᱯᱷᱮᱱ ᱠᱚ ᱟᱛᱟᱨ ᱠᱟᱱᱟ ᱾ ᱟᱫᱚ ᱚᱱᱟᱜᱮ ᱚᱲᱟᱜ ᱨᱮᱜᱮ ᱫᱩᱲᱩᱵ ᱵᱟᱲᱟ ᱜᱤᱛᱤᱡ ᱵᱟᱲᱟ ᱜᱮ ᱦᱩᱭᱩᱜ ᱠᱟᱱᱟ ᱾
ᱦᱮᱸ ᱮᱠᱷᱚᱱ ᱫᱚ ᱚᱱᱠᱟ ᱛᱷᱚᱲᱟ ᱠᱟᱨᱮᱱᱴ ᱠᱚᱦᱚᱸ ᱴᱷᱤᱠ ᱴᱷᱟᱠ ᱪᱟᱞᱟᱣ ᱦᱩᱭᱩᱜᱼᱟ ᱾ ᱛᱤᱱ ᱥᱚᱢᱚᱭ ᱪᱚ ᱦᱩᱰᱩᱨ ᱵᱤᱡᱽᱞᱤᱭᱟᱭ ᱚᱱᱟ ᱩᱱᱠᱩ ᱫᱚᱼᱼ ᱯᱷᱞᱟᱠ ᱠᱷᱚᱡ ᱫᱚ ᱛᱩᱫᱠᱟᱜ ᱦᱩᱭᱩᱜᱼᱟ, ᱪᱮᱫᱟᱜ ᱡᱮ ᱚᱱᱟ ᱦᱚᱸ ᱤᱭᱟᱹ ᱨᱟᱯᱟᱜ ᱨᱮᱱᱟᱜ ᱥᱚᱢᱵᱷᱚᱵᱚᱱᱟ ᱛᱟᱦᱮᱸᱱᱟ ᱾
ᱦᱳᱭ ᱦᱳᱭ
ᱟᱨᱛᱷᱤᱝ ᱠᱟᱜ ᱠᱷᱟᱡ ᱛᱟᱦᱚᱞᱮ ᱠᱳᱱᱳ ᱚᱥᱩᱵᱤᱫᱷᱟ ᱵᱟᱝ ᱛᱟᱦᱮᱱᱟ ᱾ ᱦᱮᱸ ᱡᱩᱫᱤᱢ ᱟᱨᱛᱷᱤᱝ ᱠᱟᱜ ᱠᱷᱟᱡ, ᱦᱮᱸ ᱛᱚᱼᱼ
ᱛᱟᱣ ᱜᱚᱝᱠᱮ ᱟᱫᱚ, ᱦᱳᱭ ᱟᱫᱚ ᱢᱟᱱᱮ ᱵᱟᱝᱟᱼᱼ ᱢᱮᱱᱥ ᱡᱩᱫᱤᱻ ᱥᱩᱭᱤᱪ ᱚᱯᱷ ᱛᱟᱸᱦᱮᱱᱟ ᱢᱟᱱᱮᱼᱼ ᱡᱷᱟᱢᱯᱟᱨ ᱠᱚ ᱞᱟᱹᱭᱟ, ᱚᱱᱟ ᱡᱚᱫᱤ ᱚᱯᱷ ᱛᱟᱸᱦᱮᱱ ᱠᱷᱟᱱ ᱛᱚ ᱵᱟᱝ ᱪᱤᱠᱟᱹᱜ ᱜᱮᱭᱟ ᱟᱫᱚ ᱾
ᱦᱮᱸ ᱟᱱᱟ ᱢᱟ ᱦᱮᱸᱜᱮ, ᱡᱩᱫᱤ ᱠᱟᱨᱮᱱᱴᱼᱼ ᱛᱟᱦᱮᱱ ᱛᱩᱞᱩᱡ ᱦᱚᱸ ᱡᱩᱫᱤ ᱟᱨᱛᱷᱤᱝ ᱛᱟᱸᱦᱮᱱ ᱠᱷᱟᱱ ᱫᱚ ᱛᱟᱦᱚᱞᱮ ᱫᱚ ᱵᱟᱝ ᱪᱤᱠᱟ ᱜᱚᱫᱚᱜᱼᱟ ᱾ ᱟᱫᱚ ᱚᱱᱟᱢᱟ ᱚᱯᱷ ᱞᱮᱠᱷᱟᱡ ᱢᱟ ᱴᱷᱤᱠ ᱜᱮ ᱚᱱᱟ ᱢᱟ, ᱠᱟᱨᱮᱱᱴ ᱜᱮ ᱵᱟᱝ ᱛᱟᱦᱮᱱᱟ ᱾
ᱦᱳᱭ ᱦᱮᱸ ᱚ, ᱚᱱᱠᱟ ᱜᱮ ᱟᱨᱠᱤ ᱾ ᱫᱤᱭᱮ ᱜᱚᱝᱠᱮ ᱛᱟᱦᱚᱞᱮ, ᱛᱚᱞᱟ ᱠᱚᱯᱮ ᱮᱨ ᱵᱟᱲᱟ ᱠᱮᱫᱟ ᱥᱮ ᱟᱹᱣᱨᱤᱼᱼ
ᱦᱮᱸ ᱛᱚᱞᱟ ᱠᱚᱫᱚ ᱮᱨ ᱵᱟᱲᱟ ᱦᱩᱭ ᱟᱠᱟᱱ ᱜᱮᱭᱟ, ᱟᱨ ᱛᱷᱚᱲᱟ ᱩᱸᱼᱼ ᱛᱷᱚᱲᱟ ᱞᱮ ᱮᱨ ᱠᱮᱫᱟ ᱛᱷᱚᱲᱟ ᱫᱚ ᱱᱚᱜᱼᱚᱭ ᱵᱟᱠᱚ ᱮᱨ ᱠᱟᱫ ᱛᱟᱦᱮᱸᱱᱟ ᱟᱫᱚ ᱯᱟᱥᱮᱡ ᱠᱚ ᱮᱨ ᱠᱮᱫᱟ ᱾ ᱮᱠᱷᱚᱱ ᱫᱚ ᱠᱚᱣᱟᱭᱼᱼ ᱵᱟᱨᱦᱮ ᱵᱟᱡᱟᱨ ᱥᱮᱫ ᱤᱧ ᱦᱮᱡ ᱟᱠᱟᱱᱟ ᱤᱧ ᱫᱚ ᱟᱡᱠᱟᱞ ᱠᱚ ᱫᱤᱱ ᱠᱷᱚᱱ ᱚᱱᱛᱮ ᱨᱮᱜᱮ ᱤᱧ ᱢᱤᱱᱟᱹᱧ ᱟᱠᱟᱫᱤᱧᱟ ᱟᱨ ᱮᱨ ᱫᱟᱠᱚ ᱦᱟᱸ ᱪᱟᱥᱵᱟᱥ ᱞᱟᱜᱟᱣ ᱦᱩᱭᱩᱜ-ᱟ ᱦᱟᱸᱜ ᱛᱚᱞᱟ ᱠᱚ ᱦᱟᱨᱟ ᱞᱮᱱᱠᱷᱟᱱ ᱞᱟᱹᱴᱩ ᱞᱮᱱᱠᱷᱟᱱ ᱟᱫᱚ ᱦᱟᱸᱜ ᱠᱚ ᱢᱟᱴᱷ ᱞᱟᱜᱟᱜ ᱯᱷᱮᱰᱚᱜ ᱦᱩᱭᱩᱜ-ᱟ ᱢᱟᱴᱷ ᱨᱮ ᱟᱨ ᱪᱮᱫᱟᱜ ᱡᱮ ᱦᱚᱲ ᱫᱚ ᱢᱟᱴ ᱡᱚᱢ ᱠᱟᱹᱢᱤ ᱦᱚᱲ ᱠᱟᱱᱟ ᱵᱚᱱᱛᱚ ᱚᱱᱟ ᱛᱟᱪᱷᱟᱲᱟ ᱫᱚ ᱩᱯᱟᱭ ᱫᱚ ᱵᱟᱹᱱᱩᱜ-ᱟ ᱟᱨ ᱟᱛᱳ ᱴᱚᱞᱟ ᱨᱮᱫᱚ ᱚᱱᱟ ᱜᱮᱛᱚ ᱪᱟᱞᱟᱜ-ᱟ ᱪᱟᱥ ᱪᱷᱟᱲᱟ ᱪᱮᱫ ᱢᱮᱱᱟᱜ-ᱟ᱾
ᱦᱳᱭ ᱜᱚᱝᱠᱮ ᱚᱱᱟ ᱜᱮᱛᱚ ᱟᱵᱚᱣᱟᱜ ᱠᱟᱹᱢᱤ ᱟᱹᱰᱤ ᱞᱟᱦᱟ ᱠᱷᱚᱱ ᱜᱮ ᱪᱟᱞᱟᱣ
ᱚ ᱟᱯᱮᱥᱮᱡ ᱪᱮᱫ ᱞᱮᱠᱟ ᱯᱮ ᱮᱦᱚᱵ ᱟᱠᱟᱫᱟ
ᱟᱞᱮ ᱦᱚᱸ ᱮᱦᱚᱵ ᱟᱠᱟᱱᱟ ᱡᱚᱛᱚ ᱟᱫᱚ ᱡᱚᱛᱚ ᱦᱚᱲ ᱜᱮ ᱛᱚᱲᱟ ᱠᱚᱫᱚ ᱜᱤᱰᱤ ᱵᱟᱲᱟ ᱦᱩᱭ ᱟᱠᱟᱱ ᱜᱮᱭᱟ ᱟᱨᱠᱤ ᱟᱫᱚ ᱦᱟᱨᱟ ᱞᱮᱠᱷᱟᱱ ᱟᱞᱮ ᱦᱚᱸ ᱨᱚᱦᱚᱭ ᱵᱟᱲᱟᱭᱟᱞᱮ ᱟᱫᱚ ᱜᱚᱝᱠᱮ ᱛᱟᱦᱞᱮ ᱱᱟᱦᱮᱞ ᱛᱮᱯᱮ ᱥᱤ ᱵᱟᱲᱟ ᱠᱮᱫᱟ ᱥᱮ
ᱵᱟᱝ ᱵᱟᱝ ᱵᱟᱝ ᱵᱟᱝ ᱟᱞᱮᱭᱟᱜ ᱫᱚ ᱱᱟᱦᱮᱞ ᱠᱚᱫᱚ ᱟᱨ ᱮᱠᱷᱚᱱ ᱫᱚ ᱚᱠᱚᱭ ᱦᱚᱸ ᱥᱚᱢᱚᱭ ᱵᱟᱧᱪᱟᱣ ᱞᱟᱹᱜᱤᱫ ᱚᱠᱚᱭ ᱦᱚᱸ ᱱᱟᱦᱮᱞ ᱛᱮ ᱫᱚ ᱵᱟᱠᱚ ᱥᱤᱭᱫᱟ ᱡᱚᱛᱚ ᱦᱚᱲ ᱜᱮ ᱴᱨᱟᱠᱴᱚᱨ ᱛᱮᱠᱚ ᱥᱤᱭᱫᱟ ᱟᱨ ᱮᱠᱷᱚᱱ ᱚᱱᱠᱟᱱ ᱪᱟᱹᱥᱤ ᱦᱚᱸ ᱵᱟᱹᱱᱩᱜ ᱠᱚᱣᱟ ᱡᱮ ᱱᱟᱦᱮᱞ ᱛᱮᱠᱚ ᱥᱤᱭᱟ ᱟᱞᱮ ᱥᱮᱫ ᱫᱚ ᱟᱨᱠᱤ ᱥᱮ ᱥᱳᱢᱚᱭ ᱨᱮᱱᱟᱜ ᱦᱚᱸ ᱢᱤᱫᱴᱟᱱ ᱵᱮᱯᱟᱨ ᱦᱮᱱᱟᱜ ᱟᱠᱟᱫᱟ ᱟᱨ ᱚᱸ ᱮᱠᱷᱚᱱ ᱱᱚᱛᱮ ᱯᱩᱨᱩᱞᱤᱭᱟᱹ ᱵᱟᱸᱠᱩᱲᱟ ᱥᱮᱫ ᱫᱚ ᱱᱟᱦᱮᱞ ᱛᱮᱠᱚ ᱥᱤ ᱜᱮᱭᱟ ᱠᱟᱨᱚᱱ ᱫᱩ ᱦᱟᱡᱟᱨ ᱯᱚᱸᱪᱤᱥ ᱥᱟᱞ ᱨᱮᱱ ᱚᱱᱛᱮ ᱪᱟᱞᱟᱣ ᱦᱩᱭ ᱞᱮᱱᱟ ᱛᱚ ᱩᱱ ᱚᱠᱛᱚ ᱩᱱᱠᱩ ᱱᱟᱦᱮᱞ ᱛᱮᱜᱮ ᱠᱚ ᱥᱤᱭᱟᱜ ᱠᱟᱱ ᱛᱟᱦᱮᱱᱟ ᱧᱮᱞ ᱦᱩᱭ ᱞᱮᱱᱟ᱾
ᱦᱚᱸ ᱚᱱᱛᱮ ᱫᱚ ᱟᱫᱚ ᱟᱵᱚ ᱢᱟᱱᱮ ᱛᱟᱭᱱᱚᱢ ᱤᱭᱟᱹ ᱜᱮᱭᱟ ᱦᱮᱞᱳ ᱱᱮᱴᱣᱟᱨᱠ ᱰᱤᱥᱴᱟᱵᱚᱜ ᱠᱟᱱ ᱛᱟᱵᱮᱱᱟ ᱜᱚᱝᱠᱮ᱾ ᱵᱟᱝ ᱟᱸᱡᱚᱢᱚᱜ ᱠᱟᱱᱟ ᱜᱚᱝᱠᱮ᱾